ᱦᱮᱸ,
ᱦᱮᱸ,
ᱦᱳᱭ, ᱜᱚᱢᱠᱮ ᱡᱚᱦᱟᱨ ᱜᱮ ᱡᱚᱦᱟᱨ ᱡᱚᱦᱟᱨ ᱟᱨ ᱜᱚᱢᱠᱮ ᱛᱟᱦᱚᱞᱮ, ᱡᱚᱢᱼᱧᱩ ᱵᱟᱲᱟ ᱠᱚ ᱫᱚ ᱱᱟᱜ ᱦᱩᱭᱮᱱ ᱛᱟᱵᱮᱱ ᱥᱮ ᱵᱟᱝ ᱚᱱᱟ? ᱱᱤᱭᱟᱹ ᱢᱟ ᱠᱟᱹᱴᱤᱡ ᱞᱟᱹᱭ ᱟᱹᱞᱤᱧ ᱵᱮᱱ?
ᱱᱚᱜᱼᱚᱭ ᱱᱤᱛ ᱜᱮ ᱡᱚᱢ ᱵᱟᱲᱟ ᱦᱩᱭᱱᱟ ᱾ ᱟᱪᱪᱷᱟ, ᱦᱮᱸ ᱟᱵᱮᱱᱟᱜ ᱦᱩᱭᱱᱟ ᱡᱚᱢ ᱵᱟᱲᱟ?
ᱦᱮᱸ, ᱜᱚᱢᱠᱮ ᱟᱹᱞᱤᱧ ᱦᱚᱸ ᱛᱚ ᱢᱚᱛᱚ ᱱᱟᱜ ᱠᱟᱹᱢᱤ ᱫᱤᱧ ᱛᱟᱵᱚᱱ ᱛᱚ, ᱛᱟᱦᱚᱞᱮ ᱠᱟᱹᱢᱤ ᱵᱟᱲᱟ ᱠᱟᱛᱮᱫ ᱱᱚᱜᱼᱚᱭ ᱱᱤᱛᱳᱜ ᱡᱚᱢ ᱵᱟᱲᱟ ᱠᱟᱛᱮᱫ ᱢᱮᱨᱚᱢ ᱠᱩᱞᱤᱧ ᱟᱲᱟᱜ ᱟᱠᱟᱫ ᱠᱚᱣᱟ᱿
ᱟ-ᱪᱪᱷᱟ
ᱦᱚ-ᱚᱭ,
ᱜᱚᱢᱠᱮ ᱟᱯᱮ ᱫᱚ ᱚᱠᱟᱫ ᱫᱤᱥᱚᱢ ᱨᱮ ᱠᱟᱱᱟ ᱯᱮ?
ᱟᱞᱮ ᱫᱚ ᱱᱟᱜ ᱜᱚᱢᱠᱮ ᱵᱟᱨᱦᱟ ᱫᱤᱥᱚᱢ ᱵᱟᱨᱦᱟ ᱫᱤᱥᱚᱢ ᱢᱮᱱᱛᱮ ᱠᱚ ᱢᱮᱛᱟᱜᱼᱟ ᱵᱟᱨᱦᱟ ᱢᱟᱱᱮᱛᱚ ᱜᱚᱢᱠᱮ ᱵᱤᱨ ᱫᱤᱥᱚᱢ᱾
ᱟᱪᱪᱷᱟ,
ᱦᱚᱼᱭ ᱜᱚᱢᱠᱮ ᱛᱟᱦᱚᱞᱮ ᱟᱯᱮ ᱫᱚ ᱚᱠᱟ ᱫᱤᱥᱚᱢ?
ᱟᱞᱮ ᱦᱚᱸ ᱵᱤᱨ ᱫᱤᱥᱚᱢ ᱥᱮᱫ ᱜᱮ᱾
ᱚᱻ ᱟᱪᱪᱷᱟ ᱜᱚᱢᱠᱮ ᱱᱟᱯᱟᱭ ᱠᱟᱛᱷᱟ ᱾ ᱮᱸ-ᱫ ᱜᱚᱢᱠᱮ ᱛᱟᱦᱚᱞᱮᱼᱼ ᱱᱤᱛᱳᱜ ᱫᱚ ᱛᱟᱦᱚᱞᱮ ᱥᱟᱛᱟᱢ ᱞᱮᱠᱟ ᱛᱮᱫᱚ ᱜᱟᱯᱟᱞᱢᱟᱨᱟᱣ ᱦᱩᱭ ᱠᱚᱜ ᱛᱟᱞᱟᱝᱟ ᱛᱟᱦᱚᱞᱮ ᱵᱤᱨ ᱫᱤᱥᱚᱢ᱾ ᱛᱚᱢ ᱱᱚᱜ-ᱱᱚᱣᱟ ᱵᱤᱨ ᱵᱩᱨᱩ ᱱᱤᱭᱟᱹ ᱭᱮ ᱜᱮᱥᱮ ᱪᱮᱫ?
ᱦᱳᱭ,
ᱢᱟᱱᱮ ᱟᱵᱚ ᱵᱤᱨ ᱫᱤᱥᱚᱢ ᱫᱚ ᱪᱮᱫᱟᱜ ᱵᱚᱱ ᱢᱮᱛᱟᱜ ᱠᱟᱱᱟ ᱪᱮᱫ? ᱠᱷᱟᱹᱛᱤᱨ ᱛᱮ ᱠᱚ ᱥᱮᱫᱟᱭ ᱦᱟᱯᱲᱟᱢ ᱠᱚ ᱢᱮᱱ ᱠᱟᱫᱟ ᱚᱱᱟ ᱱᱤᱭᱟᱹ ᱜᱮ ᱠᱟᱹᱴᱤᱡ ᱞᱟᱝ ᱜᱟᱯᱟᱞ ᱢᱟᱨᱟᱜᱼᱟ ᱥᱮ ᱪᱮᱫ?
ᱦᱳᱭ ᱛᱚ?
ᱦᱳ-ᱚᱭ, ᱟᱪᱪᱷᱟ, ᱜᱚᱢᱠᱮ ᱢᱟ ᱛᱟᱦᱚᱞᱮ ᱜᱚᱞᱯᱚ ᱜᱟᱯᱟᱞᱢᱟᱨᱟᱣ ᱫᱚ ᱱᱟᱦᱟᱜ ᱞᱟᱝ ᱮᱛᱚᱦᱚᱵ ᱜᱚᱫ ᱞᱮ ᱜᱮ ᱥᱮ ᱪᱮᱫ?
ᱦᱳᱭ ᱛᱚ,
ᱦᱳᱭ ᱢᱟ ᱛᱚᱵᱮ,
ᱟᱪᱪᱷᱟ ᱜᱚᱢᱠᱮ ᱛᱟᱦᱚᱞᱮ ᱮᱫ, ᱟᱹᱞᱤᱧ ᱜᱮ ᱛᱟᱦᱚᱞᱮ ᱞᱤᱧ ᱞᱟᱹᱭ ᱮᱫᱟ ᱥᱮ ᱪᱮᱫ?
ᱦᱮᱸ ᱞᱟᱹᱭ ᱢᱟ ᱮᱦᱳᱵ ᱵᱤᱱ
ᱟᱪᱪᱷᱟ ᱦᱳᱭ ᱢᱟ ᱛᱚᱵᱮ ᱟᱫᱚ ᱡᱟᱦᱟᱸᱭ ᱜᱮᱛᱚ ᱮᱦᱚᱵ ᱱᱤᱦᱟᱹᱛᱤ ᱞᱟᱹᱠᱛᱤ, ᱥᱮ ᱞᱟᱜᱟᱣ ᱟᱞᱟᱝ ᱜᱮᱭᱟ ᱥᱮ ᱪᱮᱫ?
ᱦᱮᱸ ᱦᱮᱸ,
ᱦᱳᱭ ᱟᱫᱚ ᱵᱤᱨ ᱫᱤᱥᱚᱢ ᱢᱮᱱᱛᱮ ᱫᱚ ᱱᱟᱦᱟᱜ᱾ ᱟᱵᱚᱣᱟᱜ ᱱᱤᱭᱟᱹ ᱫᱚ ᱧᱩᱛᱩᱢ ᱫᱚ ᱵᱟᱝ ᱠᱟᱱᱟ ᱱᱤᱭᱟᱹ ᱫᱚ ᱟᱵᱚ ᱨᱮᱱ ᱯᱩᱨᱩᱫᱷᱩᱞ ᱢᱮᱱ ᱫᱚ, ᱦᱟᱯᱲᱟᱢ ᱠᱚ, ᱟᱵᱚᱨᱮᱱ ᱟᱹᱠᱤᱞ ᱦᱟᱯᱲᱟᱢ ᱠᱚᱣᱟᱜ ᱱᱤᱭᱟᱹ ᱫᱚ ᱧᱩᱛᱩᱢ ᱠᱟᱱᱟ ᱦᱮᱸ ᱥᱮ ᱵᱟᱝ᱾
ᱦᱮᱸ ᱦᱮᱸ᱾
ᱟᱫᱚ ᱱᱟᱦᱟᱸᱜ ᱜᱚᱝᱠᱮ ᱚᱱᱟ ᱞᱮᱠᱟᱛᱮ ᱫᱚ ᱱᱟᱦᱟᱸᱜ ᱢᱮᱱ ᱜᱟᱱᱚᱜ-ᱟ ᱵᱤᱨ ᱟᱨ ᱵᱩᱨᱩ ᱛᱚ᱾
ᱦᱮᱸᱻ᱾
ᱮᱸ ᱵᱤᱨ ᱫᱚᱵᱚᱱ ᱢᱮᱛᱟᱜ ᱠᱟᱱᱟ ᱜᱚᱝᱠᱮ ᱡᱟᱦᱟᱸ ᱫᱚ ᱟᱹᱰᱤ ᱜᱟᱡ ᱡᱟᱲ ᱜᱮ ᱦᱮᱸ ᱥᱮ ᱵᱟᱝ ᱟᱨ ᱵᱩᱨᱩ ᱫᱚᱵᱚᱱ ᱢᱮᱛᱟᱜ ᱠᱟᱱᱟ ᱡᱟᱦᱟᱸ ᱫᱚ ᱠᱟᱹᱴᱤᱡ ᱦᱟᱥᱟ ᱮᱠᱫᱚᱢ ᱟᱹᱰᱤ ᱪᱮᱛᱟᱱ ᱫᱷᱤᱨᱤ ᱠᱚ ᱛᱟᱦᱮᱸᱱᱟ ᱰᱷᱤᱯᱤ ᱠᱚ ᱛᱟᱦᱮᱱᱟ ᱰᱷᱤᱯᱤ ᱞᱮᱠᱟᱱᱟᱜ᱾
ᱦᱮᱸ᱾
ᱚᱱᱟ ᱞᱮᱠᱟᱛᱮ ᱱᱟᱦᱟᱸᱜ ᱠᱚ ᱧᱩᱛᱩᱢ ᱟᱠᱟᱫ ᱛᱟᱵᱚᱱᱟ ᱵᱤᱨ ᱟᱨ ᱵᱩᱨᱩ᱾
ᱦᱮᱸ᱾
ᱟᱫᱚ ᱱᱟᱦᱟᱸᱜ ᱜᱚᱝᱠᱮ ᱵᱤᱨ ᱵᱩᱨᱩ ᱨᱮ ᱢᱮᱱᱫᱚ ᱟᱵᱚ ᱦᱚᱭᱛᱳ ᱟᱹᱰᱤ ᱞᱮᱠᱟᱱᱟᱜ ᱴᱚᱴᱷᱟ ᱠᱚᱨᱮᱫ ᱜᱮ ᱢᱮᱱᱟᱜ ᱵᱚᱱᱟ ᱟᱵᱚ᱾ ᱥᱟᱱᱛᱟᱲ ᱟᱵᱚ ᱢᱟᱹᱱᱢᱤ ᱠᱚ ᱦᱮᱸ ᱥᱮ ᱵᱟᱝ?
ᱦᱮᱸ᱾
ᱟᱞᱤᱧ ᱦᱟᱸᱜ ᱚᱱᱟ ᱞᱮᱠᱟ ᱛᱮᱫᱚ ᱱᱟᱦᱟᱸᱜ ᱜᱚᱝᱠᱮ ᱟᱵᱚ ᱫᱚ ᱵᱤᱨ ᱵᱩᱨᱩ ᱨᱮᱫᱚ ᱟᱹᱰᱤ ᱟᱹᱰᱤ ᱞᱮᱠᱟᱱ ᱡᱤᱱᱤᱥ ᱜᱮ ᱵᱚᱱ ᱧᱟᱢᱟ ᱦᱮᱸ ᱥᱮ ᱵᱟᱝ?
ᱦᱮᱸ ᱦᱮᱸ᱾
ᱜᱚᱝᱠᱮ ᱢᱮᱱ ᱞᱠᱷᱟᱱ ᱫᱚ ᱚᱱᱠᱟ ᱫᱚ ᱱᱤᱛᱳᱜ ᱵᱤᱨ ᱟᱨ ᱵᱩᱨᱩ ᱨᱮᱫᱚ ᱫᱟᱨᱮ ᱱᱟᱲᱤ᱾ ᱚᱸᱰᱮ ᱟᱹᱰᱤ ᱞᱮᱠᱟᱱᱟᱜ ᱫᱟᱨᱮ ᱵᱚᱱ ᱧᱟᱢᱟ᱾ ᱚᱱᱟ ᱫᱟᱨᱮ ᱨᱮ ᱡᱚ ᱠᱚᱜ-ᱟ ᱡᱟᱦᱟᱸ ᱡᱚ ᱵᱤᱞᱤ᱾ ᱵᱤᱨ ᱵᱩᱨᱩ ᱨᱮ ᱟᱨᱚ ᱜᱚᱝᱠᱮ ᱚᱱᱠᱟ ᱟᱹᱰᱤ ᱞᱮᱠᱟᱱ ᱟᱭᱢᱟ ᱡᱤᱵᱽ ᱡᱤᱭᱟᱹᱞᱤ ᱠᱚ ᱮᱸᱜ ᱛᱟᱦᱮᱸ ᱫᱟᱲᱮᱭᱟᱜ-ᱟ᱾ ᱥᱮ ᱠᱚ ᱛᱟᱦᱮᱱᱟ᱾ ᱚᱸᱰᱮ ᱟᱹᱰᱤ ᱞᱮᱠᱟᱱ ᱡᱤᱵᱽᱡᱤᱭᱟᱹᱞᱤ ᱵᱤᱨ ᱵᱩᱨᱩ ᱨᱮᱦᱚᱸ ᱡᱤᱭᱚᱱ ᱠᱚ ᱠᱷᱟᱸᱰᱟᱣᱟ ᱥᱟᱶᱛᱮ ᱟᱵᱚ ᱵᱤᱨ-ᱵᱩᱨᱩ ᱠᱷᱚᱱᱟᱜ ᱦᱳᱭᱛᱳ ᱡᱟᱦᱟᱸ ᱩᱰᱟᱹᱝ ᱜᱮᱭᱟ ᱟᱵᱚ ᱢᱟᱹᱱᱢᱤ ᱦᱚᱸᱵᱚᱱ ᱠᱟᱹᱴᱤᱡ ᱜᱚᱲᱚ ᱥᱚᱯᱚ ᱯᱚᱦᱚᱫ ᱵᱚᱱ ᱧᱟᱢᱟ ᱦᱮᱸ ᱥᱮ ᱵᱟᱝ?
ᱦᱮᱸ ᱦᱮᱸ᱾
ᱦᱳᱭ ᱟᱫᱚ ᱜᱚᱝᱠᱮ ᱢᱟ ᱟᱵᱮᱱ ᱠᱟᱹᱴᱤᱡ ᱮᱸᱜ ᱨᱚᱲ ᱵᱮᱱ᱾ ᱵᱟᱱᱟ ᱦᱚᱲ ᱜᱮ ᱨᱚᱯᱚᱲ ᱢᱟᱛᱚ ᱱᱤᱦᱟᱹᱛᱤ ᱞᱟᱜᱟᱜ ᱜᱮ ᱥᱮ ᱪᱮᱫ?
ᱦᱩᱸ ᱦᱮᱸ ᱦᱮᱸᱦᱮᱸ ᱦᱚᱜ-ᱚᱭ ᱵᱤᱨ ᱱᱤᱛᱳᱜ ᱫᱚ ᱜᱚᱝᱠᱮ ᱦᱚᱜ-ᱚᱭ ᱡᱟᱦᱟᱸ ᱥᱮᱫᱟᱭ ᱫᱚ ᱡᱟᱦᱟᱸ ᱟᱵᱚ ᱤᱛᱤᱦᱟᱥ ᱠᱚᱨᱮ ᱯᱟᱲᱦᱟᱣ ᱦᱩᱭ ᱠᱟᱱ ᱜᱮᱭᱟ᱾ ᱵᱤᱨ ᱵᱚᱞᱛᱮ ᱫᱚ ᱟᱵᱚ ᱜᱚᱴᱟ ᱫᱤᱥᱚᱢ ᱜᱮ ᱵᱤᱨ-ᱵᱩᱨᱩ ᱟᱨ ᱫᱟᱜ ᱠᱚ ᱜᱟᱰᱟ ᱠᱚᱜᱮ ᱛᱮᱜᱮ ᱯᱮᱨᱮᱡ ᱛᱚ ᱛᱟᱦᱮᱸ ᱠᱟᱱᱟ, ᱛᱟᱯᱚᱨᱮ ᱦᱚᱜ-ᱚᱭ᱾ ᱢᱟᱹᱱᱢᱤ ᱠᱚᱵᱚᱱ ᱦᱮᱡ ᱠᱟᱱᱟ ᱱᱤᱛᱚᱜ, ᱵᱤᱨ ᱠᱚᱜᱮ ᱛᱚ ᱤᱭᱟᱹ ᱪᱟᱵᱟᱭᱮᱱᱟ ᱱᱤᱛᱚᱜ᱾ ᱵᱤᱨ ᱠᱚ ᱟᱵᱚ ᱢᱟᱹᱱᱢᱤ ᱜᱮᱵᱚᱱ ᱤᱭᱟᱹ ᱪᱟᱵᱟ ᱠᱮᱫᱟ ᱢᱮᱱᱮ ᱟᱵᱚᱣᱟᱜ ᱞᱟ ᱩᱡᱟᱹᱲ ᱪᱟᱵᱟ ᱠᱮᱫᱟ ᱵᱚᱱ᱾ ᱠᱟᱹᱢᱤ ᱞᱟᱹᱠᱛᱤ ᱠᱷᱟᱹᱛᱤᱨ ᱦᱚᱜ-ᱚᱭ ᱦᱮᱸ᱾
ᱵᱷᱮᱜᱟᱨ ᱵᱷᱮᱜᱟᱨ ᱡᱟᱭᱜᱟ ᱦᱤᱥᱟᱹᱵ ᱛᱮ ᱩᱡᱟᱹᱲ ᱠᱟᱫᱟ ᱵᱚᱱ᱾ ᱟᱪᱪᱷᱟ ᱢᱟ ᱞᱟᱹᱭ ᱵᱮᱱ?
ᱱᱤᱛᱚᱜ ᱫᱚ ᱡᱮᱢᱚᱱ ᱟᱵᱚ ᱥᱮᱡ ᱫᱚ ᱢᱮᱱᱟᱜ ᱟᱠᱟᱫ ᱜᱮᱭᱟ ᱟᱨ ᱡᱮᱢᱚᱱ ᱦᱟ ᱵᱟᱡᱟᱨ ᱫᱤᱥᱚᱢ ᱠᱚᱨᱮ ᱮᱠᱟᱞ ᱜᱮ ᱩᱡᱟᱹᱲ ᱪᱟᱵᱟᱣ ᱠᱟᱱᱟ᱾ ᱦᱩᱸ ᱱᱤᱛᱳᱜ ᱟᱵᱚ ᱡᱮᱢᱚᱱ ᱵᱤᱨ ᱫᱤᱥᱚᱢ ᱨᱮᱱ ᱟᱵᱚ ᱫᱚ ᱵᱤᱨ ᱫᱤᱥᱚᱢ ᱪᱷᱟᱲᱟ ᱢᱟᱱᱮ ᱵᱤᱨ ᱫᱤᱥᱚᱢ ᱨᱮᱜᱮ ᱤᱭᱟᱹ ᱟᱵᱚ ᱫᱚ ᱪᱮᱫ ᱤᱧ ᱢᱮᱱᱟ ᱰᱤᱯᱮᱱᱰ ᱢᱮᱱᱟᱜ ᱵᱚᱱᱟ ᱤᱭᱟᱹ ᱪᱮᱛᱟᱱ ᱨᱮᱜᱮ ᱵᱤᱨ ᱵᱩᱨᱩ ᱪᱮᱛᱟᱱ᱾ ᱛᱟᱨ ᱠᱤ ᱱᱤᱛ ᱦᱚᱸ ᱡᱮᱢᱚᱱ ᱥᱟᱦᱟᱱ ᱠᱚ ᱡᱟᱦᱟᱱᱟᱜ ᱥᱟᱠᱟᱢ ᱠᱚ ᱠᱷᱮᱛᱨᱮ
ᱦᱳᱭ᱾
ᱚᱭ ᱱᱤᱛᱚᱜ ᱦᱚᱸ ᱡᱮᱢᱚᱱ ᱥᱮᱛᱟᱜ ᱨᱮ ᱟᱞᱮ ᱜᱮ ᱡᱮᱢᱚᱱ ᱥᱮᱛᱟᱜ ᱨᱮ ᱱᱤᱛᱚᱜ ᱫᱚ ᱩᱫ ᱠᱚ ᱚᱢᱚᱱᱚᱜ ᱠᱟᱱᱟ ᱩᱫ ᱠᱚ ᱯᱩᱴᱠᱟᱹ ᱠᱚ, ᱥᱮᱛᱟᱜ ᱨᱮ ᱵᱮᱨᱮᱫ ᱠᱟᱛ ᱛᱮᱜ ᱞᱮ ᱪᱟᱞᱟᱣᱮᱱ ᱜᱮ ᱵᱤᱨ ᱥᱮᱜ ᱜᱮ ᱩᱫ ᱠᱚ ᱯᱩᱴᱠᱟᱹ ᱠᱚᱞᱮ ᱦᱟᱞᱟᱝ ᱟᱹᱜᱩ ᱠᱮᱜ ᱠᱚᱜᱮ᱾ ᱚᱱᱟ ᱠᱚᱜᱮ ᱦᱚᱸᱜᱼᱚᱭ ᱠᱚᱭᱮᱠ ᱫᱤᱱ ᱠᱷᱚᱱ ᱞᱮ ᱩᱛᱩᱭᱮᱫ ᱠᱚᱣᱟ ᱩᱫ ᱠᱚᱜᱮ ᱞᱮ ᱡᱚᱢ ᱫᱟᱞᱮ᱾
ᱚ ᱟᱪᱪᱷᱟ ᱟᱪᱪᱷᱟ ᱦᱳᱭ ᱛᱚ᱾
ᱦᱩᱸ᱾
ᱟᱫᱚ ᱱᱟᱜ ᱜᱚᱝᱠᱮ ᱡᱟᱜᱮ ᱢᱮᱱᱫᱚ ᱟᱹᱰᱤ ᱱᱟᱯᱟᱭ ᱜᱮ ᱱᱟᱦᱟᱜ ᱠᱟᱛᱷᱟ ᱵᱮᱱ ᱨᱚᱲ ᱠᱮᱫᱟ ᱢᱮᱱ ᱫᱚ ᱚᱱᱠᱟ ᱫᱚ ᱜᱚᱝᱠᱮ ᱢᱮᱱ ᱜᱟᱱᱚᱜᱼᱟ ᱵᱤᱨ ᱵᱩᱨᱩ ᱨᱮᱫᱚ ᱟᱵᱚ ᱫᱚ ᱟᱹᱰᱤ ᱞᱮᱠᱟᱱᱟᱜ ᱡᱤᱱᱤᱥ ᱵᱚᱱ ᱧᱟᱢᱟ᱾ ᱚᱱᱟ ᱡᱤᱱᱤᱥ ᱠᱚ ᱡᱩᱫᱤ ᱚᱡᱮ ᱞᱮᱠᱟᱛᱮᱞᱤᱧ ᱞᱟᱹᱭᱟ ᱚᱱᱟ ᱠᱚᱫᱚ ᱮᱸ ᱮᱸ ᱢᱮᱱ ᱜᱟᱱᱚᱜᱼᱟ ᱜᱚᱝᱠᱮ ᱡᱮᱢᱚᱱ ᱛᱮᱨᱮᱞ, ᱛᱟᱨᱚᱯ ᱱᱤᱭᱟᱹ ᱫᱚ ᱡᱚ ᱵᱤᱞᱤᱜ ᱨᱮᱱᱟᱜ ᱱᱟᱦᱟᱜ ᱞᱤᱧ ᱞᱟᱹᱭᱫᱟ ᱛᱮᱨᱮᱞ, ᱛᱟᱨᱚᱵ, ᱡᱟᱢ ᱮᱸ ᱛᱟᱯᱚᱨᱮ ᱪᱟᱹᱰᱩᱵ ᱚᱝᱠᱟ ᱱᱤᱛᱟᱜ ᱫᱤᱱ ᱫᱚ ᱡᱮᱢᱚᱱ ᱵᱷᱩᱸᱰᱨᱩ ᱧᱟᱢᱚᱜᱼᱟ᱾ ᱱᱤᱭᱟᱹ ᱫᱚ ᱱᱟᱦᱟᱜ ᱦᱳᱭᱛᱳ ᱡᱚᱢᱟᱜ ᱢᱟᱱᱮ ᱡᱚᱢᱟᱜ ᱠᱚ ᱞᱤᱧ ᱞᱟᱹᱭ ᱠᱮᱫᱟ᱾ ᱟᱨ ᱱᱟᱦᱟᱜ ᱜᱚᱝᱠᱮ ᱟᱨᱚ ᱚᱱᱟ ᱞᱮᱠᱟᱛᱮ ᱦᱚᱭᱛᱚ ᱟᱵᱚ ᱡᱟᱦᱟᱸᱭ ᱠᱚ ᱮᱸ ᱟᱹᱰᱤ ᱥᱩᱨ ᱥᱩᱯᱩᱨ ᱢᱟᱱᱮ ᱵᱤᱨ ᱵᱩᱨᱩ ᱛᱟᱞᱟ ᱥᱮ ᱥᱩᱨ ᱠᱚᱨᱮᱫ ᱢᱮᱱᱟᱜ ᱵᱚᱱᱟ ᱩᱝᱠᱩ ᱠᱚᱫᱚ ᱟᱨᱚ ᱵᱚᱱ ᱟᱹᱰᱤ ᱞᱮᱠᱟᱱᱟᱜ ᱡᱤᱱᱤᱥ ᱵᱚᱱ ᱧᱟᱢᱟ ᱡᱮᱢᱚᱱ ᱜᱚᱝᱠᱮ ᱢᱮᱱᱫᱟ ᱟᱵᱚ ᱡᱚᱠᱷᱚᱱ ᱵᱚᱱ ᱨᱩᱣᱟᱹ ᱦᱟᱹᱥᱩᱜᱼᱟ ᱥᱮ ᱫᱩᱠ ᱵᱤᱯᱚᱫᱽ ᱨᱮᱵᱚᱱ ᱯᱟᱲᱟᱜᱼᱟ ᱚᱱᱟ ᱚᱠ ᱛᱚ ᱨᱮ ᱦᱚᱭᱛᱚ ᱟᱵᱚ ᱵᱤᱨ ᱠᱷᱚᱱᱟᱜ ᱥᱮ ᱵᱩᱨᱩ ᱠᱷᱚᱱᱟᱜ ᱟᱵᱚ ᱟᱹᱰᱤ ᱞᱮᱠᱟᱱᱟᱜ ᱢᱮᱱᱫᱚ ᱨᱟᱱ ᱛᱟᱭ ᱢᱩᱨᱜᱟᱹᱱ ᱛᱟᱭ ᱨᱮᱦᱮᱫ ᱨᱟᱱ ᱛᱟᱭ ᱡᱟᱹᱲᱤ ᱯᱩᱴᱤ ᱨᱟᱱ ᱛᱟᱭ᱾
ᱦᱮᱸ ᱦᱮᱸ
ᱥᱟᱱᱟᱢᱟᱜ ᱚᱱᱟ ᱠᱚᱦᱚᱸ ᱵᱚᱱ ᱧᱟᱢᱟ᱾ ᱢᱮᱱᱫᱚ ᱟᱵᱚ ᱢᱮᱱᱫᱚ ᱮᱸ ᱮᱴᱠᱮᱴᱚᱬᱮ ᱥᱮ ᱨᱩᱣᱟᱹ ᱦᱟᱹᱥᱩ ᱦᱩᱭ ᱞᱮᱱᱠᱷᱟᱱ ᱚᱱᱟ ᱠᱚᱵᱚᱱ ᱮᱸ ᱟᱹᱜᱩ ᱠᱟᱛᱮᱫ ᱵᱚᱱ ᱢᱮᱱᱫᱚ ᱱᱟᱯᱟᱭ ᱫᱟᱲᱮᱭᱟᱜᱼᱟ ᱦᱮᱸ ᱥᱮ ᱵᱟᱝ᱾
ᱦᱳᱭ ᱦᱳᱭ ᱦᱳᱭ᱾
ᱦᱚᱜᱼᱚᱭ ᱟᱨᱚ ᱡᱮᱢᱚᱱ ᱟᱵᱚ ᱦᱚᱭᱛᱚ ᱟᱵᱚ ᱫᱚ ᱟᱛᱩ ᱚᱲᱟᱜ ᱨᱮᱵᱚᱱ ᱛᱟᱦᱮᱱᱟ ᱛᱚ, ᱟᱛᱳ ᱚᱲᱟᱜ ᱨᱮ ᱛᱟᱦᱮᱸ ᱠᱟᱛᱮᱫ ᱟᱹᱰᱤ ᱞᱮᱠᱟ ᱠᱟᱱᱟᱜ ᱢᱮᱱᱫᱚ ᱚᱲᱟᱜ ᱫᱩᱣᱟᱹᱨ ᱵᱮᱱᱟᱣ ᱠᱚᱨᱮᱫ ᱦᱚᱸ ᱟᱹᱰᱤ ᱞᱮᱠ ᱠᱟᱱᱟᱜ ᱟᱵᱚ ᱜᱚᱲᱚ ᱥᱚᱯᱚᱦᱚᱫ ᱵᱚᱱ ᱧᱟᱢᱟ᱾ ᱡᱮᱢᱚᱱ ᱠᱟᱴ ᱛᱟᱭ ᱟ ᱛᱟᱯᱚᱨᱮ ᱱᱚᱜᱼᱚᱭ ᱡᱮᱢᱚᱱ ᱱᱮᱛᱟᱨ ᱫᱤᱱ ᱱᱟᱦᱮᱞ ᱛᱮᱵᱚᱱ ᱥᱤᱭᱳᱜ ᱠᱟᱱᱟ ᱚᱱᱮ ᱚᱱᱟ ᱱᱟᱦᱮᱞ ᱠᱚ ᱵᱮᱱᱟᱣ ᱞᱟᱹᱜᱤᱫ ᱦᱚᱸ ᱟᱹᱰᱤ ᱞᱮᱠᱟᱱᱟᱜ ᱮᱸᱜ ᱥᱟᱱᱟᱢ ᱞᱮᱠᱟᱱᱟᱜ ᱠᱟᱰ ᱫᱚ ᱵᱟᱝ ᱜᱟᱱᱚᱜᱼᱟ᱾
ᱦᱚᱭ᱾
ᱦᱳᱭ ᱠᱟᱨᱚᱱ ᱚᱱᱟ ᱫᱚ ᱞᱚ ᱢᱟᱱᱮ ᱫᱟᱜ ᱨᱮ ᱛᱟᱦᱮᱱᱟ ᱥᱮ ᱡᱟᱦᱟᱸ ᱠᱚᱫᱚ ᱯᱚᱪᱞᱟᱜᱼᱟ ᱯᱚᱫᱨᱚᱜᱼᱟ ᱟᱫᱚ ᱱᱟᱜ ᱚᱱᱟ ᱞᱮᱠᱟᱛᱮ ᱮᱸ ᱱᱟᱦᱮᱞ ᱠᱚᱦᱚᱸ ᱵᱚᱱ ᱧᱟᱢᱫᱟ ᱟᱨᱚ ᱚᱱᱠᱟ ᱟᱹᱰᱤ ᱞᱮᱠ ᱠᱟᱱᱟᱜ ᱚᱱᱠᱟ ᱵᱷᱮᱜᱟᱨ ᱵᱷᱮᱜᱟᱨ ᱡᱤᱱᱤᱥ ᱜᱮᱵᱚᱱ ᱧᱟᱢᱫᱟ ᱦᱳᱭ᱾
ᱦᱳᱭ ᱦᱳᱭ ᱦᱳᱭ᱾
ᱦᱚᱭ ᱟᱨ ᱛᱟᱨᱯᱚᱨᱮ ᱟᱵᱚᱣᱟᱜ ᱦᱚᱭᱛᱚ ᱟᱪᱪᱷᱟ ᱮᱸ ᱱᱚᱜᱼᱚᱱᱟ ᱟᱯᱮ ᱠᱚᱥᱡ ᱫᱚ ᱚᱱᱟ ᱥᱟᱠᱟᱢ ᱠᱚᱫᱚ ᱠᱚ ᱦᱮᱡᱟ ᱥᱮ ᱵᱟᱝ?
ᱦᱮᱸ ᱦᱮᱡ ᱜᱮᱭᱟ ᱠᱚ ᱚᱱᱮ ᱡᱟᱦᱟᱱᱟᱜ ᱯᱚᱨᱚᱵᱽ ᱠᱚᱨᱮ ᱡᱮᱢᱚᱱ ᱵᱟᱦᱟ ᱥᱚᱨᱚᱦᱟᱭ ᱠᱚᱨᱮ ᱯᱟᱛᱲᱟ ᱯᱤᱴᱷᱟᱹ ᱵᱚᱱ ᱵᱮᱱᱟᱣ ᱜᱮᱭᱟ ᱚᱱᱟ ᱠᱷᱟᱹᱛᱤᱨ ᱥᱟᱠᱟᱢ ᱠᱚ ᱦᱮᱡ ᱠᱚᱜ ᱛᱟᱨᱯᱚᱨ ᱤᱭᱟᱹ ᱠᱚ ᱢᱟᱱᱮ ᱯᱟᱛᱲᱟ ᱠᱚ ᱠᱷᱟᱹᱛᱤᱨ ᱮᱢᱱᱤ ᱢᱟᱱᱮ ᱟᱞᱮ ᱫᱚ ᱟᱲᱟᱜ ᱛᱤᱠᱤ ᱠᱚ ᱡᱮᱢᱚᱱ ᱚᱲᱟᱜ ᱨᱮ ᱡᱚᱢ ᱵᱟᱲᱟ ᱞᱟᱹᱜᱤᱫ ᱢᱟᱱᱮ ᱫᱤᱱ ᱡᱚᱢ ᱞᱟᱹᱜᱤᱫ ᱥᱟ ᱥᱟᱠᱟᱢ ᱠᱚᱨᱮ ᱜᱮᱞᱮ ᱚᱱᱮ ᱟᱲᱟᱜ ᱛᱤᱠᱤ ᱠᱚᱫᱚᱞᱮ ᱡᱚᱢ ᱜᱮᱭᱟ ᱢᱟᱱᱮ ᱩᱛᱩ ᱠᱚ᱾ ᱚ ᱦᱩᱸ ᱾
ᱟᱹᱰᱤ ᱱᱟᱯᱟᱭ ᱠᱟᱛᱷᱟ ᱦᱳᱭ ᱵᱟᱯᱞᱟ ᱵᱟᱯᱞᱟ ᱛᱟᱭ ᱵᱤᱦᱟᱹ ᱛᱟᱭ ᱟᱨᱚ ᱮᱢᱟᱱ ᱛᱮᱢᱟᱱ ᱨᱮ ᱟᱹᱰᱤ ᱞᱮᱠᱟᱱᱟᱜ ᱨᱮ ᱵᱷᱟᱸᱰᱟᱱ ᱛᱟᱭ, ᱪᱷᱟᱹᱴᱭᱟᱹᱨ ᱛᱟᱭ ᱟᱵᱚ ᱟᱹᱰᱤ ᱞᱮᱠᱟᱱᱟᱜ ᱨᱮ᱾ ᱜᱮ ᱢᱮᱱ ᱜᱟᱱᱚᱜᱼᱟ ᱱᱚᱜᱼᱚ ᱱᱚᱣᱟ ᱵᱤᱨ ᱵᱩᱨᱩ ᱨᱮᱱᱟᱜ ᱥᱟᱠᱟᱢ ᱠᱚ ᱥᱮ ᱥᱟᱦᱟᱱ ᱛᱟᱭ ᱱᱤᱭᱟᱹ ᱠᱚᱛᱮ ᱛᱮᱜᱮ ᱟᱵᱚᱣᱟᱜ ᱢᱟᱹᱱᱢᱤ ᱡᱤᱭᱚᱱ ᱫᱚᱵᱚᱱ ᱠᱷᱟᱸᱰᱟᱣᱮᱫᱟ ᱦᱮᱸ ᱥᱮ ᱵᱟᱝ᱾
ᱦᱮᱸ ᱦᱮᱸ᱾
ᱦᱳᱭ ᱟᱨ,
ᱛᱟ
ᱦᱳᱭᱛᱚ ᱡᱩᱫᱤ ᱢᱟ ᱞᱟᱹᱭ ᱵᱮᱱ
ᱱᱚᱜᱚᱭ ᱛᱟᱯᱚᱨ ᱟᱨᱚ ᱦᱟᱱᱮ ᱥᱮᱸᱫᱽᱨᱟ ᱠᱚᱦᱚᱸ ᱢᱟᱡᱷᱮ ᱢᱟᱚᱫᱡᱫᱷᱮ ᱵᱚᱱ ᱪᱟᱞᱟᱜ ᱜᱮᱭᱟ᱾
ᱦᱳᱭ ᱦᱳᱭ ᱦᱳᱭ ᱥᱮᱸᱫᱽᱨᱟ ᱠᱚᱦᱚᱸ ᱵᱚᱱ ᱪᱟᱞᱟᱜ ᱜᱮᱭᱟ ᱨᱟᱹᱥᱠᱟᱹ ᱫᱟᱲᱮᱭᱟᱜᱼᱟ ᱵᱚᱱ ᱦᱮᱸ ᱥᱮ ᱵᱟᱝ᱾
ᱦᱳᱭ᱾
ᱚᱲᱟᱜ ᱨᱮ ᱛᱟᱦᱮᱱ ᱫᱚᱱᱟᱜ ᱫᱤᱱ ᱫᱚ ᱱᱟᱯᱟᱭ ᱵᱟᱝ ᱵᱩᱡᱩᱜᱼᱟ ᱥᱮ ᱵᱮᱥ ᱵᱟᱝ ᱵᱩᱡᱩᱜᱼᱟ ᱦᱮᱸ ᱥᱮ ᱵᱟᱝ᱾
ᱦᱮᱸ᱾
ᱦᱚᱭ ᱟᱫᱚ ᱱᱤᱛᱚᱜ ᱫᱚ ᱦᱚᱳᱭᱛᱚ ᱡᱮᱢᱚᱱ ᱠᱟᱹᱢᱤ ᱫᱤᱱ ᱠᱟᱱᱟ ᱱᱤᱛᱚᱜ ᱫᱚ ᱵᱟᱵᱚᱱ ᱪᱟᱞᱟᱜ ᱠᱟᱱᱟ ᱡᱮᱢᱚᱱ ᱪᱴᱟᱹᱵᱽ ᱵᱟᱹᱭᱥᱟᱹᱠᱷ ᱚᱱᱟ, ᱟᱨ ᱟᱸᱜᱷᱟᱲ ᱯᱳᱥ ᱢᱟᱜᱽ ᱫᱚ ᱠᱟᱴᱤᱡ ᱢᱮᱱᱫᱚ ᱠᱟᱹᱢᱤ ᱠᱚ ᱫᱚᱢᱮ ᱮᱠᱴᱟ ᱵᱟᱝ ᱛᱟᱦᱮᱱ ᱛᱟᱵᱚᱱᱟ ᱛᱚ ᱚᱲᱟ ᱚᱱᱟ ᱚᱠᱛᱚ ᱨᱮᱫᱚ ᱟᱵᱚ ᱯᱷᱤᱨᱤ ᱵᱚᱱ ᱛᱟᱦᱮᱱᱟ᱾
ᱦᱮᱸ ᱦᱮᱸ᱾
ᱦᱳᱭ ᱚᱱᱟ ᱚᱠᱛᱚ ᱨᱮᱫᱚ ᱠᱟᱹᱴᱤᱡ ᱵᱚᱱ ᱫᱟᱬᱟ ᱟᱹᱜᱩ ᱥᱮ ᱢᱚᱱᱮ ᱠᱚ ᱯᱷᱟᱨᱪᱟ ᱵᱟᱲᱟ ᱦᱮᱸᱥᱮ ᱵᱟᱝ?
ᱦᱳᱭ ᱦᱳᱭ᱾
ᱦᱳᱭ᱾
ᱱᱚᱜᱼᱚᱭ ᱡᱮᱢᱚᱱ ᱟᱞᱮ ᱠᱚᱜᱮ ᱢᱟᱱᱮ ᱵᱟᱨᱦᱮ ᱠᱚᱨᱮ ᱠᱮ ᱟᱛᱩ ᱨᱮᱱ ᱠᱚᱲᱟ ᱠᱚ ᱠᱚᱲᱟ ᱜᱤᱫᱟᱹᱨ ᱠᱚ ᱢᱟᱱᱮᱞᱮ ᱛᱟᱦᱮᱱ ᱜᱮᱭᱟ ᱛᱚ᱾ ᱦᱟᱱᱮ ᱚᱱᱟ ᱤᱥᱠᱩᱞ ᱠᱚᱨᱮᱞᱮ ᱯᱟᱲᱦᱟᱜ ᱜᱮᱭᱟ ᱛᱚ᱾
ᱦᱳᱭ᱾
ᱡᱚᱠᱷᱚᱱ ᱜᱮ ᱚᱲᱟᱜ ᱠᱚᱞᱮ ᱪᱟᱞᱟᱜᱼᱟ ᱛᱚ
ᱦᱳᱭ᱾
ᱥᱮᱸᱫᱽᱨᱟ ᱠᱚ ᱵᱟᱨᱯᱮ ᱫᱤᱱ ᱞᱮ ᱪᱟᱞᱟᱣ ᱵᱟᱲᱟᱭᱮᱱ ᱜᱮ᱾
ᱦᱳᱭ ᱦᱳᱭ ᱦᱳᱭ ᱟᱨ, ᱛᱟᱨᱯᱚᱨᱮ ᱤᱥᱠᱩᱞ ᱠᱚᱞᱮᱡᱚᱜ ᱨᱮᱫᱚ ᱦᱟᱸᱜ ᱢᱮᱱᱫᱚ ᱵᱤᱫᱽᱫᱟᱹᱜᱟᱲ ᱠᱚᱨᱮᱫ ᱫᱚ ᱚᱠᱟ ᱚᱸᱰᱮ ᱛᱟᱦᱮᱱ ᱛᱩᱞᱩᱡ ᱫᱚ ᱚᱠᱟ ᱥᱮᱫ ᱦᱚᱸᱛᱚ ᱪᱟᱞᱟᱜ ᱢᱟᱛᱚ ᱵᱟᱝ ᱜᱟᱱᱚᱜᱼᱟᱥᱮ?
ᱦᱮᱸ ᱦᱮᱸ᱾
ᱛᱟᱨᱯᱚᱨᱮ ᱚᱱᱟ ᱞᱮᱠᱟᱛᱮ ᱦᱳᱭᱛᱳ ᱟᱲᱛᱳ ᱚᱲᱟᱜ ᱨᱮ ᱡᱩᱫᱤ ᱢᱤᱫ ᱵᱟᱨ ᱫᱤᱱ ᱵᱚᱱ ᱦᱮᱡ ᱠᱚᱜᱼᱟ᱾ ᱛᱟᱦᱚᱞᱮ ᱚᱱᱟ ᱚᱠᱛᱚ ᱨᱮᱫᱚ ᱪᱟᱞᱟᱜ ᱥᱮ ᱥᱟᱱᱟ ᱜᱮᱭᱟ ᱥᱮ ᱤᱪᱷᱟᱹ ᱦᱚᱸ ᱦᱩᱭᱩᱜ ᱜᱮᱭᱟ ᱡᱮ ᱠᱟᱹᱴᱤᱡ ᱵᱚᱱ ᱫᱟᱬᱟ ᱟᱹᱜᱩᱭᱟ ᱛᱟᱨᱯᱚᱨᱮ, ᱟᱹᱛᱩᱳ ᱠᱚᱲᱟ ᱠᱚ ᱥᱟᱞᱟᱜ ᱥᱮ ᱡᱚᱴᱟᱣ ᱠᱚ ᱥᱟᱞᱟᱜ ᱟᱹᱰᱤ ᱫᱤᱱ ᱯᱚᱨᱮ ᱧᱟᱯᱟᱢ ᱵᱟᱲᱟ ᱦᱩᱭ ᱠᱚᱜᱼᱟ ᱦᱮᱸ ᱥᱮ ᱵᱟᱝ᱾
ᱦᱩᱸ ᱦᱩᱸ ᱾
ᱛᱟᱞᱦᱮ ᱩᱱᱠᱩ ᱠᱚᱲᱟ ᱠᱚᱦᱚᱸ ᱠᱚ ᱞᱟᱹᱭᱟ ᱫᱮᱞᱟᱭᱟ ᱛᱟᱦᱞᱮ ᱵᱚᱱ ᱫᱟᱬᱟ ᱟᱹᱜᱩᱭᱟ ᱥᱮ ᱵᱚᱱ ᱪᱚᱞᱚ ᱠᱟᱹᱴᱤᱡ ᱵᱚᱱ ᱥᱮᱱ ᱦᱤᱡᱩᱜᱼᱟ ᱵᱩᱨᱩ ᱥᱮᱫ ᱥᱮ ᱵᱤᱨ ᱥᱮᱫ᱾
ᱦᱮᱸ ᱦᱮᱸ ᱦᱮᱸ᱾
ᱦᱳᱭ᱾ ᱟᱫᱚ ᱡᱟᱭᱦᱳᱠ ᱵᱤᱨᱵᱩᱨᱩ ᱦᱮᱸᱫ ᱟᱵᱚ ᱫᱚ ᱱᱤᱛᱚᱜ ᱫᱚ ᱵᱟᱡᱟᱨ ᱥᱟᱦᱟᱨ ᱨᱮ ᱡᱩᱫᱤ ᱛᱟᱦᱮᱱ ᱠᱚ ᱢᱮᱛᱟ ᱵᱚᱱᱟ ᱫᱚᱢᱮ ᱮᱠᱴᱟ ᱫᱚ ᱦᱩᱭᱛᱚ ᱛᱟᱦᱮᱸ ᱫᱚ ᱱᱟᱦᱟᱜ ᱵᱚᱱ ᱛᱟᱦᱮᱱ ᱜᱮᱭᱟ ᱩᱸᱢ ᱮᱸᱫ ᱡᱳᱨ ᱢᱤᱫ ᱥᱮᱨᱢᱟ ᱥᱮ ᱟᱫᱷᱟ ᱥᱮᱨᱢᱟ ᱵᱚᱱ ᱛᱟᱦᱮᱸ ᱫᱟᱲᱮᱭᱟᱜᱼᱟ ᱟᱨ ᱵᱟᱠᱷᱟᱱ ᱚᱱᱟ ᱠᱷᱚᱱ ᱫᱚ ᱱᱟᱦᱟᱸᱜ ᱢᱟᱱᱮ ᱡᱮ ᱪᱤᱨᱚ ᱢᱟᱱᱮ ᱪᱤᱨᱚᱡᱤᱵᱚᱱ ᱚᱸᱵᱮ ᱵᱟᱡᱟᱨ ᱥᱟᱦᱟᱨ ᱨᱮᱵᱚᱱ ᱫᱟᱲᱮᱭᱟᱜᱼᱟ ᱚᱱᱠᱟ ᱫᱚ ᱵᱟᱵᱚᱱ ᱜᱟᱱᱟ ᱱᱤᱛᱚᱜ ᱫᱚ ᱡᱮᱦᱮᱛᱩ ᱵᱤᱨ ᱵᱩᱨᱩ ᱱᱟᱜ ᱡᱟᱦᱟᱸ ᱟᱵᱚᱣᱟᱜ ᱨᱟᱹᱥᱠᱟᱹ ᱢᱮᱱᱟᱜ ᱛᱟᱵᱚᱱᱟ ᱫᱮ ᱡᱟᱦᱟᱸ ᱢᱤᱫᱴᱮᱱ ᱟᱹᱜᱩ ᱦᱩᱭᱠᱟᱱᱟ ᱥᱮᱫᱟᱭ ᱠᱷᱚᱱᱟᱜ᱾
ᱦᱩᱸ ᱦᱳᱭ ᱜᱚᱝᱠᱮ ᱢᱟᱱᱮ ᱤᱱᱠᱟᱹ ᱜᱮ ᱢᱟᱱᱮ ᱟᱹᱞᱤᱧ ᱦᱚᱸ ᱵᱟᱡᱟᱨ ᱥᱟᱦᱟᱨ ᱨᱮᱜᱮᱞᱤᱧ ᱛᱟᱦᱮᱱᱟ ᱢᱟᱱᱮ ᱢᱟᱱᱮ ᱤᱧ ᱠᱮ ᱢᱟᱱᱮ ᱢᱚᱱᱮ ᱠᱚᱫᱚ ᱵᱟᱝ ᱞᱟᱜᱟᱜᱼᱟ ᱢᱟᱱᱮ ᱵᱤᱨ ᱵᱩᱨᱩ ᱨᱮ ᱥᱮᱛᱟᱜ ᱨᱮᱢ ᱵᱮᱨᱮᱫᱚᱜᱼᱟ ᱵᱟᱲᱜᱮ ᱥᱮᱫ ᱮᱢ ᱪᱟᱞᱟᱜᱼᱟ᱾ ᱴᱤ ᱵᱩᱨᱩ ᱠᱚᱢ ᱧᱮᱞᱟ ᱟᱹᱰᱤ ᱢᱚᱸᱡᱽ ᱢᱚᱸᱡᱽ ᱢᱟᱱᱮ ᱦᱚᱭᱟᱭ ᱨᱮᱭᱟᱲ ᱜᱮ᱾ ᱛᱟᱯᱚᱨ ᱠᱩᱞᱦᱤ ᱥᱮᱫ ᱮᱢ ᱚᱰᱩᱠᱚᱜᱼᱟ ᱚᱱᱛᱮᱢ ᱪᱟᱞᱟᱣᱮᱱ ᱜᱮ ᱥᱚᱡᱷᱟᱜ ᱜᱟᱰᱟᱢ ᱧᱟᱢᱟ ᱢᱟᱱᱮ᱾ ᱱᱩᱱᱟᱹᱜ ᱪᱮᱦᱨᱟ ᱢᱟᱱᱮ ᱤᱭᱟᱹᱨᱮᱢ ᱛᱟᱦᱮᱱᱟ ᱯᱚᱨᱤᱵᱮᱥ ᱨᱮᱢ ᱛᱟᱦᱮᱱᱟ ᱟᱛᱳ ᱚᱲᱟᱜ ᱨᱮ ᱢᱟᱱᱮ ᱨᱤᱞᱟᱹᱢᱟᱞᱟ ᱞᱮᱠᱟ ᱯᱚᱨᱤᱵᱮᱥ ᱛᱟᱨᱯᱚᱨ ᱵᱟᱡᱟᱨ ᱨᱮ ᱥᱚᱵ ᱥᱚᱢᱚᱭ ᱜᱟᱹᱰᱤ ᱠᱚ ᱥᱟᱰᱮᱭᱟ ᱛᱟᱯᱚᱨ ᱢᱟᱱᱮ ᱪᱮᱫ ᱢᱟᱱᱮ ᱟᱛᱩ ᱚᱲᱟᱜ ᱨᱮᱱᱟᱜ ᱯᱚᱨᱤᱵᱮᱥ ᱨᱮᱱᱟᱜ ᱟᱞᱟᱫᱟ ᱜᱮ ᱢᱟᱱᱮ ᱢᱚᱡᱟ ᱢᱤᱫᱴᱟᱝ ᱛᱚ᱾
ᱢᱟᱱᱮ ᱢᱤᱫᱴᱮᱱ ᱵᱷᱮᱜᱟᱨ ᱜᱮᱭᱟ ᱟᱨ ᱪᱮᱫ ᱦᱳᱭ ᱦᱳᱭ᱾ ᱟᱫᱚ ᱚᱱᱮ ᱚᱱᱟ ᱞᱮᱠᱟ ᱛᱮᱜᱮ ᱱᱟᱦᱟᱸᱜ ᱢᱮᱱ ᱜᱟᱱᱚᱜᱼᱟ ᱮᱸᱫ ᱵᱤᱨ ᱵᱩᱨᱩ ᱨᱮ ᱛᱟᱦᱮᱸ ᱠᱟᱛᱮᱫ ᱡᱟᱦᱟᱸ ᱟᱵᱚ ᱮᱜ ᱡᱟᱦᱟᱸ ᱠᱚᱵᱚᱱ ᱧᱟᱢ ᱮᱫᱟ ᱚᱱᱟ ᱠᱚᱫᱚ ᱦᱳᱭ ᱵᱟᱡᱟᱨ ᱥᱟᱦᱟᱨ ᱨᱮᱫᱚ ᱵᱟᱵᱚᱱ ᱧᱟᱢ ᱮᱫᱟ, ᱛᱟᱯᱚᱨ ᱚᱱᱠᱟ ᱦᱚᱸ ᱢᱮᱱᱟᱜ ᱜᱮᱭᱟ ᱦᱚᱳᱭᱛᱳ ᱵᱟᱡᱟᱨ ᱥᱟᱦᱟᱨ ᱨᱮᱱᱟᱜ ᱡᱤᱱᱤᱥ ᱟᱵᱚ ᱦᱚᱸ ᱵᱟᱵᱚᱱ ᱧᱟᱢ ᱮᱫᱟ᱾
ᱦᱩᱸ ᱛᱟᱹᱣ ᱢᱟᱱᱮ ᱟᱵᱚ ᱢᱟᱱᱮ ᱱᱮᱛᱟᱨ ᱫᱚ ᱢᱟᱱᱮ, ᱜᱤᱫᱽᱨᱟᱹ ᱠᱚ ᱡᱟᱦᱟᱸᱭ ᱠᱚ ᱢᱟᱱᱮ, ᱱᱮᱛᱟᱨ ᱨᱮᱱ ᱢᱟᱱᱮ ᱩᱱᱠᱩ ᱫᱚ ᱛᱟᱹᱣ ᱠᱟᱹᱴᱤᱡ ᱛᱟᱦᱮᱸ ᱜᱟᱱᱚᱜ ᱠᱟᱱᱟ, ᱢᱟᱱᱮ ᱢᱤᱫ ᱫᱷᱟᱣ ᱚᱱᱮ ᱢᱟᱱᱮ ᱦᱟᱲᱟᱢ ᱛᱟ ᱠᱚᱫᱚ ᱵᱟᱡᱟᱨ ᱠᱚᱨᱮ ᱫᱚ ᱵᱟᱝ ᱜᱮᱠᱚ ᱛᱟᱦᱮᱸ ᱫᱟᱲᱮᱭᱟᱜᱼᱟ᱾ ᱢᱟᱱᱮ ᱩᱱᱠᱩ ᱫᱚ ᱢᱟᱱᱮ ᱦᱮᱣᱟ ᱜᱮ ᱵᱟᱝ ᱢᱟᱱᱮ
ᱦᱚᱭ ᱦᱚᱭ ᱦᱚᱭ ᱩᱱᱠᱩ ᱫᱚ ᱠᱩᱥᱤ ᱜᱮ ᱵᱟᱝ ᱩᱱᱠᱩ ᱫᱚ ᱠᱩᱥᱤ ᱜᱮ ᱵᱟᱝᱠᱚ ᱠᱩᱥᱤᱭᱟᱜᱼᱟ᱾᱾
ᱦᱮᱸ᱾
ᱦᱳᱭ᱾
ᱵᱤᱨ ᱵᱩᱨᱩ ᱨᱮ ᱠᱟᱹᱴᱤᱡ ᱠᱷᱚᱱ, ᱪᱮᱫ ᱵᱮᱱ ᱞᱟᱹᱭ ᱮᱫᱟ?
ᱟ ᱟᱫᱚ ᱱᱚᱜᱼᱚ ᱱᱚᱣᱟ ᱜᱮ ᱢᱤᱫᱴᱮᱱ ᱢᱟᱱᱮ ᱥᱟᱱᱟᱢ ᱦᱚᱲᱟᱜ ᱜᱮ ᱢᱤᱫᱴᱮᱱ ᱵᱷᱮᱜᱟᱨ ᱵᱷᱮᱜᱟᱨ ᱢᱤᱫᱴᱵᱮᱱ ᱪᱤᱱᱛᱟᱹ ᱵᱷᱟᱵᱽᱱᱟ ᱛᱟᱦᱮᱱ ᱛᱟᱵᱚᱱᱟ ᱟᱨ ᱛᱟᱨᱯᱚᱨᱮ ᱦᱚᱳᱭᱛᱳ ᱟᱹᱛᱩ ᱚᱲᱟᱜ ᱨᱮ ᱡᱩᱫᱤ ᱢᱮᱱᱫᱚ ᱥᱟᱱᱟᱢ ᱦᱚᱲ ᱥᱟᱞᱟᱜ ᱵᱮᱱ ᱛᱟᱦᱮᱸ ᱠᱚᱜ ᱟᱨ ᱢᱤᱫ ᱵᱟᱨ ᱫᱤᱱ ᱞᱟᱹᱜᱤᱫ ᱡᱩᱫᱤ ᱮᱴᱟᱜ ᱥᱮᱫ ᱵᱮᱱ ᱪᱟᱞᱟᱜᱼᱟ ᱛᱟᱦᱚᱞᱮ ᱩᱱᱫᱚ ᱦᱳᱭᱛᱳ ᱟᱨ ᱯᱚᱨᱮ ᱛᱮᱫᱚ ᱢᱚᱱᱮ ᱵᱟᱭ ᱚᱨᱚᱜᱼᱟ, ᱛᱟᱯᱚᱨᱮ ᱫᱚᱢᱮ ᱪᱤᱱᱛᱟᱹ ᱨᱮ ᱛᱟᱦᱮᱱᱟ, ᱵᱮᱥ ᱧᱚᱜ ᱛᱟᱦᱮᱱ ᱵᱟᱝ ᱜᱟᱱᱚᱜᱼᱟ, ᱦᱮᱸ ᱥᱮ ᱵᱟᱝ?
ᱦᱳᱭ ᱦᱳᱭ, ᱟᱛᱳ ᱚᱲᱟᱜ ᱨᱮᱫᱚ ᱡᱮᱢᱚᱱ ᱥᱚᱵ ᱥᱩᱢᱚᱭ ᱢᱟᱱᱮ ᱦᱟᱹᱱᱤ ᱵᱟᱝ ᱱᱩᱭᱮᱢ ᱧᱟᱢ ᱠᱚ ᱜᱮᱭᱟ, ᱠᱟᱹᱴᱤᱡ ᱨᱟᱹᱥᱠᱟᱹ ᱨᱮᱢ ᱛᱟᱦᱮᱱᱟ ᱟᱨ ᱵᱟᱡᱟᱨ ᱠᱚᱨᱮ ᱫᱚ ᱡᱚᱛ ᱛᱚ ᱢᱟᱱᱮ ᱟᱯᱟᱱ ᱟᱹᱯᱤᱱ ᱠᱟᱹᱢᱤ ᱠᱚᱨᱮ ᱜᱮ ᱵᱮᱥᱛᱚ ᱠᱚ ᱛᱟᱦᱮᱱᱟ ᱾
ᱦᱳᱭ ᱦᱳᱭ ᱮᱠᱫᱚᱢ ᱮᱠᱫᱚᱢ᱾ ᱦᱳᱭ᱾ ᱟᱫᱚ ᱚᱱᱮ ᱚᱱᱟᱜᱮ ᱮᱸᱫ ᱥᱟᱱᱟᱢ ᱠᱚ ᱟᱵᱚ ᱡᱩᱫᱤ ᱢᱮᱱᱫᱚ ᱟᱹᱛᱩ ᱚᱲᱟᱜ ᱨᱮ ᱛᱟᱦᱮᱸ ᱠᱟᱛᱮᱜ ᱜᱮ ᱡᱩᱫᱤ ᱡᱤᱭᱚᱱ ᱵᱚᱱ ᱠᱷᱟᱸᱰᱟᱣ ᱠᱮᱭᱟ ᱟᱨᱚ ᱨᱟᱹᱥᱠᱟᱹ ᱵᱩᱡᱽ ᱠᱚᱜᱼᱟ ᱦᱮᱸ ᱥᱮ ᱵᱟᱝ?
ᱦᱳᱭ ᱦᱳᱭ᱾
ᱦᱳᱭ᱾